ᱦᱮᱸ ᱜᱮ ᱟᱸᱡᱚᱢᱚᱜ ᱠᱟᱱᱟ?
ᱦᱳᱭ ᱜᱚᱝᱠᱮ᱾ ᱦᱮᱸ ᱟᱸᱡᱚᱢᱚᱜ ᱠᱟᱱ ᱜᱮᱭᱟ ᱨᱚᱲ ᱠᱚ ᱱᱟᱯᱟᱭ ᱥᱟᱹᱤᱡ ᱜᱤᱞᱤᱧ ᱟᱡᱚᱢᱮ
ᱦᱮᱸ ᱪᱮᱜ ᱵᱤᱱ ᱪᱤᱠᱟᱹᱭᱮᱜ-ᱟ?
ᱪᱤᱠᱟᱹ ᱫᱚ ᱪᱮᱜ ᱵᱟᱞᱤᱧ ᱪᱤᱠᱟᱹᱭ ᱫᱟ ᱱᱚᱜ-ᱚᱭ ᱫᱩᱲᱩᱵ ᱠᱟᱱᱟ ᱞᱤᱧ᱾
ᱟᱪᱪᱷᱟ
ᱫᱩᱲᱩᱵ ᱵᱟᱲᱟᱣ ᱠᱟᱱᱟ ᱞᱤᱧ ᱵᱟᱦᱨᱮ ᱥᱮᱫ ᱨᱮ ᱦᱳᱭ᱾
ᱫᱟᱠᱟ ᱠᱚᱫᱚ ᱯᱮ ᱡᱚᱢ ᱠᱮᱜ-ᱟ ᱥᱮ ᱟᱹᱣᱨᱤᱭᱟ?
ᱦᱳᱭ ᱟᱹᱣᱨᱤ ᱞᱮ ᱡᱚᱢᱟ ᱱᱚᱜ-ᱚᱭ ᱩᱛᱩ ᱪᱚᱱᱫᱟ ᱟᱠᱟᱫ ᱛᱟᱞᱮᱭᱟ᱾
ᱟᱪᱪᱷᱟ
ᱦᱳᱭ
ᱟᱪ ᱫᱟᱵ
ᱟᱹᱵᱤᱱ ᱜᱮ ᱫᱟᱠᱟ ᱠᱚᱦᱚᱸᱢ ᱡᱚᱢ ᱵᱟᱲᱟ ᱠᱮᱫᱟ ᱥᱮ ᱟᱹᱣᱨᱤ?
ᱟᱹᱣᱨᱤ ᱜᱮ ᱟᱹᱞᱤᱧ ᱦᱚᱸ ᱟᱹᱣᱨᱤ ᱞᱤᱧ ᱡᱚᱢᱟ᱾
ᱚᱦᱚ
ᱛᱚ ᱟᱯᱮ ᱥᱮᱫ ᱫᱚ ᱪᱮᱫ ᱞᱮᱠᱟᱭ ᱫᱟᱜ ᱵᱟᱲᱟᱭᱮᱫ-ᱟ ᱥᱮ ᱵᱟᱝᱟ?
ᱦᱮᱸ ᱜᱚᱝᱠᱮ ᱫᱟᱜ ᱫᱟᱜ ᱫᱚ ᱟᱹᱰᱤ ᱡᱟᱹᱥᱛᱤ ᱜᱮ ᱫᱟᱜ ᱟᱞᱮ ᱠᱟᱱᱟᱭ ᱡᱟᱹᱯᱩᱫ ᱟᱞᱮ ᱠᱟᱱᱟᱭ᱾ ᱦᱮᱸ ᱟᱫᱚ ᱢᱮᱱ ᱞᱮᱱᱠᱷᱟᱱ ᱫᱚ ᱛᱮᱦᱮᱧ ᱫᱚ ᱚ ᱱᱟᱠᱷᱟᱡ ᱠᱟᱹᱴᱤᱡ ᱮ ᱫᱟᱜ ᱟᱜ ᱞᱮᱭᱟ ᱟᱫᱚ ᱢᱤᱫ ᱜᱷᱟᱹᱲᱤᱡ ᱦᱟᱱᱮ ᱳᱭ ᱢᱤᱫ ᱛᱤᱠᱤᱱ ᱞᱮᱠᱟ ᱟᱨ ᱢᱤᱫ ᱫᱤᱱ ᱞᱮᱠᱟ ᱫᱚ ᱵᱟᱭ ᱫᱟᱜ ᱠᱟᱜ ᱞᱮᱭᱟ ᱪᱟᱵᱟ ᱤᱭᱟᱹ ᱠᱚᱜ ᱠᱟᱱᱟ,
ᱟᱪᱪᱷᱟ ᱟᱨ ᱱᱤᱛᱳᱜ ᱢᱟᱦᱟᱜ ᱪᱟᱥ ᱫᱤᱱ ᱥᱮᱴᱮᱨᱮᱱᱟ, ᱟᱫᱚ ᱪᱟᱥ ᱠᱚᱫᱚ ᱯᱮ ᱮᱛᱚᱦᱚᱵ ᱠᱟᱜ-ᱟ ᱥᱮ ᱟᱹᱣᱨᱤᱭᱟ?
ᱮ ᱪᱟᱥ ᱠᱟᱹᱢᱤ ᱠᱚ ᱟᱞᱮ ᱦᱚᱸ ᱱᱚᱜ ᱚᱭ ᱫᱟᱜ ᱠᱚᱦᱚᱸ ᱟᱲᱮ ᱠᱚᱨᱮ ᱵᱟᱝ ᱛᱤᱸᱜᱩᱱ ᱠᱟᱱᱟ᱾ ᱛᱚ ᱠᱟᱹᱴᱤᱡ ᱞᱟᱛᱟᱨ ᱪᱮᱛᱟᱱ ᱧᱚᱜ ᱜᱮᱛᱟᱞᱮᱭᱟ, ᱠᱷᱮᱛ ᱵᱟᱹᱫᱽ ᱠᱚᱫᱚ ᱟᱫᱚ ᱚᱱᱟ ᱫᱤᱠ ᱛᱮᱫᱚ ᱦᱟᱸᱜ ᱠᱟᱹᱢᱤ ᱱᱤᱛᱚᱜ ᱫᱚ ᱟᱹᱣᱨᱤ ᱟᱹᱣᱨᱤ ᱞᱮ ᱮᱛᱚᱦᱚᱵᱟ,
ᱛᱚᱲᱟ ᱠᱚᱫᱚᱯᱮ ᱜᱤᱰᱤ ᱠᱟᱜ ᱜᱮᱭᱟ,
ᱦᱳᱭ ᱦᱳᱭ ᱛᱚᱞᱟ ᱠᱚᱫᱚ ᱜᱤᱰᱤ ᱵᱟᱲᱟ ᱦᱩᱭᱩᱭ ᱠᱟᱱᱟ ᱟᱫᱚ ᱠᱟᱹᱴᱤᱡ ᱠᱟᱹᱴᱤᱡ ᱜᱮᱭᱟ, ᱟᱫᱚ ᱫᱟᱜ ᱠᱚᱦᱚᱸ ᱛᱚ ᱜᱚᱢᱠᱮ ᱚᱱᱠᱟ ᱠᱷᱮᱛ ᱠᱚᱨᱮ ᱫᱚ ᱵᱟᱹᱱᱩᱜ ᱟᱠᱟᱫᱟ ᱥᱮ ᱟᱫᱚ ᱚᱱᱟ ᱠᱷᱟᱹᱛᱤᱨ ᱛᱮ ᱠᱟᱹᱴᱤᱡ ᱞᱮ ᱵᱤᱞᱚᱢ ᱧᱚᱜ ᱠᱟᱫᱟ ᱨᱚᱦᱚᱭ ᱠᱚᱫᱚ ᱦᱳᱭ᱾
ᱦᱳᱭ ᱦᱳᱭ᱾
ᱜᱚᱝᱠᱮ ᱟᱵᱤᱱ ᱥᱮᱱᱟᱜ ᱜᱮ ᱠᱟᱹᱴᱤᱡ ᱦᱚᱭ ᱦᱤᱸᱥᱤᱫ ᱠᱚ ᱞᱟᱹᱭ ᱵᱤᱱ?
ᱦᱮ ᱢᱟ ᱟᱹᱞᱤᱧ ᱥᱮᱱᱟᱜ ᱫᱚ ᱟᱞᱮ ᱦᱚᱸ ᱚᱱᱠᱟ ᱜᱮ ᱫᱟᱜ ᱫᱚᱭ ᱫᱟᱜ ᱟᱠᱟᱟᱜ-ᱟ, ᱵᱟᱹᱫᱽ ᱯᱮᱨᱮᱡ ᱟᱠᱟᱱ ᱜᱮᱭᱟ ᱟᱫᱚ ᱥᱤ ᱟᱹᱣᱨᱤ ᱞᱮ ᱥᱤ ᱦᱚᱪᱮᱫ ᱦᱟᱸᱜ ᱱᱤᱛᱚᱜ ᱫᱷᱟᱹᱵᱤᱡ ᱛᱮ ᱨᱚᱦᱚᱭ ᱠᱚᱫᱚ ᱟᱹᱣᱨᱤ ᱞᱮ ᱨᱚᱦᱚᱭᱟ ᱛᱚᱲᱟ ᱠᱚᱫᱚ ᱜᱟᱱ ᱥᱟᱹᱛ ᱟᱠᱟᱱᱟ᱾
ᱦᱳᱭ ᱦᱳᱭ᱾
ᱦᱩᱸ
ᱛᱟᱦᱚᱞᱮ ᱜᱚᱝᱠᱮ ᱟᱯᱮ ᱥᱮᱫ ᱫᱚ ᱫᱟᱜ ᱠᱚᱫᱚ ᱵᱟᱭ ᱡᱟᱹᱲᱤ ᱵᱟᱲᱟ ᱟᱯᱮ ᱠᱟᱱᱟᱭ ᱪᱮᱫ ᱞᱮᱠᱟ?
ᱦᱩᱸ ᱡᱟᱹᱲᱤᱭᱮᱫ ᱜᱮᱭᱟᱭ᱾
ᱛᱮᱦᱮᱧ ᱜᱮ ᱠᱟᱹᱴᱤᱡ ᱮ ᱯᱟᱨᱪᱷᱟ ᱧᱚᱧ ᱠᱟᱜ-ᱟ ᱵᱟᱝᱠᱷᱟᱱ ᱫᱤᱱ ᱜᱮ ᱡᱟᱹᱲᱤᱭᱜ-ᱟ᱾
ᱦᱳᱭ ᱦᱚᱭ᱾ ᱛᱟᱦᱞᱮ ᱜᱚᱢᱠᱮ ᱟᱯᱮ ᱫᱚ ᱚᱠᱟ ᱫᱤᱥᱚᱢ ᱫᱚ ᱚᱠᱟ ᱤᱭᱟᱹ ᱯᱮ ᱯᱟᱲᱟᱜ ᱠᱟᱱᱛᱮ ᱱᱚᱜ-ᱚ ᱱᱚᱝᱠᱟ ᱴᱟᱹᱰᱤ ᱧᱚᱜ ᱜᱮᱛᱟ ᱯᱮᱭᱟ ᱫᱤᱥᱚᱢ ᱥᱮ ᱵᱤᱨ ᱵᱩᱨᱩ ᱠᱚ ᱢᱮᱱᱟᱜ ᱟᱠᱟᱫᱟ?
ᱟᱞᱮ ᱚᱱᱛᱮ ᱫᱚ ᱵᱮᱥᱤᱨ ᱵᱷᱟᱜ ᱫᱚ ᱵᱤᱨ ᱵᱤᱨ ᱫᱷᱟᱨᱮ ᱜᱮ᱾ ᱵᱤᱨ ᱜᱟᱰᱟ ᱢᱩᱰᱩ ᱱᱚᱝᱠᱟ
ᱢᱟᱱᱮ ᱢᱮᱱ ᱞᱮᱠᱷᱟᱱ ᱫᱚ ᱡᱚᱛᱚᱱᱟᱜ ᱜᱮ ᱢᱮᱱᱟᱜ ᱟᱠᱟᱫᱟ ᱵᱟᱝ, ᱛᱟᱦᱚᱞᱮ ᱫᱟᱜ ᱫᱟᱜ ᱠᱚ ᱫᱤᱠ ᱫᱤᱭᱮ ᱫᱚ ᱦᱮᱸ ᱛᱟᱦᱚᱞᱮ ᱫᱟᱜ ᱫᱤᱠ ᱛᱮᱫᱚ ᱟᱯᱮᱫᱚ ᱟᱱᱟᱴ ᱠᱚᱫᱚ ᱵᱟᱝ ᱦᱩᱭᱩᱜ ᱛᱟᱯᱮ ᱜᱮᱭᱟ ᱡᱚᱛᱚᱱᱟᱜ ᱜᱮᱯᱮ ᱧᱟᱢ ᱜᱮᱭᱟ᱾
ᱦᱳᱭ ᱦᱳᱭ ᱚᱱᱠᱟ ᱫᱚ ᱫᱟᱜ ᱠᱚᱛᱮ ᱫᱚ ᱟᱱᱟᱴ ᱠᱚᱫᱚ ᱵᱟᱝ ᱦᱩᱭᱩᱜ-ᱟ᱾
ᱛᱟᱦᱚᱞᱮ ᱜᱚᱝᱠᱮ ᱚᱱᱟ ᱵᱤᱨ ᱵᱩᱨᱩ ᱡᱚᱠᱷᱚᱱ ᱢᱮᱱ ᱠᱮᱫᱟ ᱛᱟᱦᱚᱞᱮ ᱜᱚᱝᱠᱮ ᱟᱯᱮ ᱥᱮᱱ ᱫᱚ ᱚᱱᱟ ᱥᱟᱦᱟᱱ ᱠᱚ ᱛᱚ ᱚᱱᱠᱟ ᱡᱮᱢᱚᱱ ᱢᱮᱱ ᱜᱟᱱᱚᱜ-ᱟ ᱤᱭᱟᱹ ᱟᱨᱚ ᱠᱚ ᱟᱭᱢᱟ ᱠᱟᱹᱢᱤ ᱠᱚᱨᱮ ᱞᱟᱜᱟᱜ ᱛᱟᱵᱚᱱᱟ ᱛᱚ, ᱦᱚᱳᱭ ᱥᱮ ᱚᱲᱟᱜ ᱠᱚ ᱵᱮᱱᱟᱣ ᱠᱚ ᱫᱤᱠ ᱫᱤᱭᱮ ᱫᱚ᱾
ᱦᱳᱭ ᱚᱱᱟ ᱠᱚᱨᱮᱱᱟᱜ ᱟᱱᱟᱴ ᱠᱚᱫᱚ ᱵᱟᱝ ᱦᱩᱭᱩᱜ ᱜᱮᱭᱟ᱾
ᱟᱨ ᱵᱤᱨ ᱠᱚᱨᱮ ᱠᱷᱚᱱ ᱜᱮ ᱚᱱᱟ ᱠᱚ ᱡᱷᱚᱛᱚ ᱠᱤᱪᱷᱩ ᱜᱮ ᱵᱤᱨ ᱠᱷᱚᱱ ᱜᱮᱞᱮ ᱧᱟᱢᱟ᱾
ᱚ
ᱥᱟᱦᱟᱱ ᱥᱟᱠᱟᱢ ᱫᱛᱟᱱᱤ,
ᱡᱚᱛᱚᱱᱟᱜ ᱜᱮᱯᱮ ᱧᱟᱢᱟ,
ᱦᱳᱭ ᱦᱳᱭ᱾
ᱜᱚᱝᱠᱮ ᱟᱹᱞᱤᱧ ᱥᱮᱫ ᱞᱤᱧ ᱢᱮᱱ ᱞᱮᱠᱷᱟᱡ ᱫᱚ ᱱᱚᱛᱮ ᱫᱚ ᱵᱤᱨ ᱵᱩᱨᱩ ᱠᱚ ᱴᱟᱹᱰᱤ ᱧᱚᱜ ᱜᱮᱛᱟᱞᱮᱭᱟ ᱫᱤᱥᱚᱢ ᱦᱚᱸ ᱟᱞᱮᱭᱟᱜ,
ᱟᱪᱪᱷᱟ, ᱦᱟᱹᱛᱤ ᱠᱚᱠᱚ ᱦᱤᱨᱤ ᱵᱟᱲᱟ ᱯᱮᱭᱟ ᱥᱮ ᱵᱟᱝ?
ᱠᱚᱛᱟᱞᱮᱭᱟ ᱢᱟᱱᱮ ᱮᱢᱚᱱ ᱧᱮᱭᱟᱢᱚᱜ-ᱟ ᱡᱟᱦᱟᱸ ᱥᱮᱫ ᱵᱤᱱ ᱦᱮᱸ ᱮᱸ ᱟᱨ ᱯᱩᱨᱟᱹ ᱯᱷᱟᱸᱠᱟ ᱜᱮ ᱵᱤᱱ ᱧᱮᱧᱟᱢᱟ, ᱜᱟᱡᱟᱲ ᱦᱚᱸ ᱵᱟᱹᱱᱩᱜ ᱠᱟᱫᱟ, ᱫᱟᱨᱮ ᱫᱟᱨᱮ ᱠᱚᱦᱚᱸ ᱚᱱᱠᱟᱱ ᱢᱮᱱ ᱞᱮᱠᱷᱟᱱ ᱫᱚ ᱫᱟᱨᱮ ᱠᱚᱦᱚᱸ ᱵᱟᱹᱱᱩᱜ ᱠᱟᱜ-ᱟ ᱟᱫᱚ᱾ ᱦᱩᱸᱜ-ᱩᱸ᱾
ᱟᱪᱪᱷᱟ ᱟᱪᱪᱷᱟ᱾
ᱦᱳᱭ᱾ ᱟᱨ ᱪᱟ ᱠᱟᱹᱢᱤ ᱠᱚ ᱡᱩᱫᱤ ᱵᱤᱱ ᱢᱮᱱᱟ ᱟᱞᱮ ᱫᱚ ᱪᱟᱥ ᱫᱚ ᱚᱱᱠᱟ ᱮᱸ ᱵᱟᱨ, ᱵᱟᱨ ᱫᱷᱟᱣ ᱪᱟᱥ ᱜᱮᱭᱟ ᱞᱮ ᱛᱚ ᱦᱮᱸ᱾ ᱥᱤᱛᱳᱝ ᱫᱤᱱ ᱦᱚᱸ ᱟᱨ ᱦᱩᱭᱩᱜ-ᱟ᱾ ᱦᱳᱭ ᱦᱳᱭ, ᱟᱨ ᱱᱚᱣᱟ ᱟᱥᱟᱲ ᱵᱚᱸᱜᱟ ᱫᱤᱱ ᱦᱚᱸᱞᱮ ᱪᱟᱥ ᱜᱮᱭᱟ᱾
ᱥᱤᱛᱩᱝ ᱫᱤᱱ ᱫᱚ ᱪᱮᱫ ᱞᱮᱠᱟ ᱫᱟᱜ ᱫᱚ ᱪᱤᱠᱟᱹ ᱛᱮ ᱯᱮ ᱠᱩᱲᱟᱹᱣᱮᱜ-ᱟ?
ᱚᱱᱛᱮ ᱚᱱᱟ ᱢᱤᱱᱤ ᱠᱚ ᱢᱮᱱᱟᱜ ᱟᱠᱟᱫ ᱫᱚ ᱚᱱᱟ ᱤᱭᱟᱹ ᱠᱚᱨᱮ ᱫᱚ ᱚᱱᱟ ᱵᱟᱹᱫ ᱠᱚᱨᱮ, ᱚᱱᱟ ᱥᱩᱨ ᱠᱚᱨᱮ ᱜᱮ ᱦᱳᱭ᱾
ᱢᱤᱱᱤ ᱫᱟᱜ ᱛᱮ ᱛᱟᱦᱞᱮ ᱥᱤᱛᱳᱝ ᱫᱤᱱ ᱫᱚᱯᱮ ᱪᱟᱥᱟ?
ᱦᱳᱭ ᱦᱳᱭ᱾
ᱟᱨ ᱦᱩᱲᱩ ᱪᱷᱟᱲᱟ ᱪᱮᱫ ᱠᱚᱯᱮ ᱪᱟᱥ ᱵᱟᱲᱟᱭᱟ?
ᱦᱮᱸ, ᱦᱩᱲᱩ ᱪᱷᱟᱲᱟ ᱢᱮᱱ ᱞᱠᱷᱟᱱ ᱥᱟᱵ ᱠᱟᱜ ᱢᱮ ᱛᱤᱞᱢᱤᱧ ᱟᱨ ᱛᱟᱨᱯᱚᱨᱮ ᱨᱮ ᱛᱩᱲᱤ ᱚᱱᱟ ᱠᱚᱜᱮ, ᱟᱨᱚ ᱟᱹᱞᱩ ᱢᱮᱱᱟᱜ ᱟᱠᱟᱫᱟ᱾ ᱠᱟᱫᱟᱢ, ᱟᱭᱢᱟ ᱫᱷᱮᱨ ᱴᱟᱸᱜᱟᱣᱟᱠᱟᱱ ᱜᱮ, ᱦᱩᱸ᱾ ᱠᱚᱸᱰᱟᱷᱟ, ᱦᱚᱛᱚᱫ ᱛᱟᱨᱯᱚᱨᱮ ᱢᱮᱱᱟᱜ-ᱟ ᱡᱷᱤᱸᱜᱟᱹ, ᱠᱩᱸᱫᱽᱨᱤ ᱦᱳᱭ ᱟᱨ ᱠᱟᱞᱞᱟ ᱚᱱᱟ ᱠᱚ ᱡᱚᱛᱚ ᱞᱮᱠᱟᱱᱟᱜ ᱜᱮ ᱪᱟᱥ ᱠᱚᱫᱚ ᱦᱩᱭᱩᱜ ᱜᱮ ᱛᱟᱞᱮᱭᱟ᱾
ᱟᱪᱪᱷᱟ ᱟᱪᱪᱷᱟ᱾
ᱦᱳᱭ᱾
ᱦᱩᱸ, ᱟᱹᱰᱤ ᱱᱟᱯᱟᱭ᱾
ᱦᱳᱭ᱾ ᱛᱟᱦᱞᱮ ᱜᱚᱝᱠᱮ ᱟᱹᱵᱤᱱ ᱥᱮᱫ ᱜᱮ ᱚᱱᱟ ᱠᱚ ᱦᱚᱸ ᱠᱚ ᱪᱟᱹᱥ ᱵᱟᱲᱟᱭ ᱜᱮᱭᱟ ᱥᱮ ᱵᱟᱝ ᱟᱹᱞᱤᱧ ᱡᱟᱦᱟᱸ ᱠᱩᱞᱤᱧ ᱢᱮᱱ ᱵᱟᱲᱟᱭ ᱮᱫᱟ? ᱦᱩᱸ,
ᱦᱮᱸ, ᱚᱝᱠᱟ ᱫᱚ ᱠᱚᱢ-ᱥᱚᱢ ᱪᱟᱥ ᱦᱩᱭᱩᱜ ᱜᱮᱭᱟ ᱵᱤᱥᱤ ᱫᱚ ᱵᱟᱝᱟ᱾
ᱚ, ᱢᱟᱱᱮ ᱚᱲᱟᱜ ᱡᱚᱢ ᱞᱮᱠᱟ ᱜᱮ ᱵᱟᱝ ᱥᱮ?
ᱦᱳᱭ ᱦᱳᱭ, ᱚᱲᱟᱜ ᱡᱚᱢ ᱞᱮᱠᱟ ᱜᱮ ᱪᱟᱹᱥ ᱦᱩᱭᱩᱜ-ᱟ᱾ ᱵᱤᱥᱤᱨ ᱵᱷᱟᱜᱽ ᱫᱚ ᱚᱱᱮ ᱵᱟᱫᱟᱢ ᱜᱮ, ᱵᱟᱫᱟᱢ ᱜᱮ᱾ ᱡᱟᱹᱥᱛᱤ ᱠᱟᱨ ᱛᱮᱞᱮ ᱪᱟᱥᱟ᱾
ᱦᱚᱸ, ᱚᱱᱟ ᱦᱚᱸ ᱱᱟᱯᱟᱭ ᱠᱟᱛᱷᱟ ᱠᱟᱱ ᱜᱮᱭᱟ, ᱦᱳᱭ᱾ ᱦᱮᱸ ᱜᱚᱝᱠᱮ ᱤᱭᱟᱹ ᱪᱮᱫ ᱞᱤᱧ ᱢᱮᱱᱮᱫ ᱛᱟᱸᱦᱮᱱᱟ ᱮᱸ ᱤᱭᱟᱹ ᱱᱚᱜ-ᱚᱭ ᱡᱟᱦᱟᱸ ᱵᱚᱱ ᱢᱮᱱᱟᱜ ᱠᱟᱱᱟ ᱡᱚᱸᱰᱨᱟ ᱚᱱᱟ ᱠᱚᱫᱚ ᱯᱮ ᱪᱟᱹᱥ ᱵᱟᱲᱟᱭ ᱜᱮᱭᱟ ᱥᱮ ᱵᱟᱝ? ᱦᱩᱸ, ᱥᱮ ᱨᱚᱦᱚᱭ
ᱦᱳᱭ, ᱚᱱᱟ ᱫᱚ ᱯᱟᱹᱦᱤᱞ, ᱯᱟᱹᱦᱤᱞ ᱞᱮ ᱪᱟᱥ ᱵᱟᱲᱟᱭ ᱛᱟᱦᱮᱸᱜ-ᱟ ᱱᱮᱛᱟᱨ ᱫᱚ ᱫᱚ ᱚᱱᱟ ᱨᱮᱱᱟᱜ ᱪᱟᱥ ᱫᱚ ᱵᱟᱝ ᱧᱮᱞᱚᱜ
ᱚ, ᱟᱨ ᱱᱚᱜ-ᱚᱭ ᱱᱤᱭᱟᱹ ᱥᱤᱡᱤᱱ ᱨᱮ ᱜᱮ ᱱᱤᱭᱟᱹ ᱥᱤᱡᱤᱱ ᱨᱮ ᱜᱮ ᱛᱚᱠᱚ, ᱫᱚᱢᱮ ᱠᱚ ᱨᱚᱦᱚᱭ ᱜᱮᱭᱟ ᱡᱚᱸᱰᱨᱟ ᱠᱚ ᱫᱚ᱾
ᱦᱳᱭ ᱦᱳᱭ᱾
ᱦᱩᱸ ᱛᱟᱨᱯᱚᱨ ᱜᱚᱝᱠᱮ ᱟᱯᱮ ᱥᱮᱱᱟᱜ ᱚᱱᱟ ᱡᱟᱦᱟᱸ ᱠᱚᱱ ᱢᱮᱛᱟᱜ ᱠᱟᱱᱟ ᱚᱱᱟ ᱵᱤᱨ-ᱵᱩᱨᱩ ᱠᱚᱨᱮ ᱚᱱᱮ ᱩᱫ ᱯᱩᱴᱠᱟᱹ ᱠᱚᱠᱚ ᱧᱟᱯᱟᱢᱚᱜ ᱜᱮᱭᱟ ᱥᱮ ᱵᱟᱝ?
ᱦᱮᱸ, ᱟᱞᱮ ᱱᱚᱣᱟ ᱟᱞᱮ ᱫᱚ ᱵᱤᱨ ᱫᱷᱟᱨᱮ ᱨᱮ ᱜᱮ ᱚᱲᱟᱜ ᱛᱚ ᱛᱚ, ᱩᱫ ᱯᱩᱴ ᱠᱟᱹ, ᱫᱟᱹᱛᱟᱹᱱᱤ, ᱥᱟᱠᱟᱢ ᱚᱱᱟ ᱠᱚ ᱫᱚ ᱡᱷᱚᱛᱚ ᱟᱫᱚ ᱥᱩᱵᱤᱫᱷᱟ ᱢᱮᱱᱟᱜᱼᱟ ᱚᱱᱟ ᱵᱤᱨ ᱠᱷᱚᱱ ᱦᱚᱸ᱾
ᱦᱩᱸ ᱛᱟᱞᱦᱮ ᱯᱩᱴᱠᱟᱹ ᱞᱮᱴᱚ ᱠᱚ ᱢᱮᱱ ᱜᱮᱭᱟ ᱠᱚ ᱛᱚ ᱫᱚᱢᱮ ᱥᱤᱵᱤᱞᱟ᱾ ᱛᱚ ᱟᱨᱚ ᱟᱨᱚᱱ ᱟᱨᱚ ᱢᱮᱱᱞᱱᱠᱷᱟᱱ ᱫᱚ ᱚᱱᱟ ᱚᱱᱟ ᱯᱩᱴᱠᱟᱹ ᱦᱚᱸᱛᱚ ᱠᱚ ᱯᱤᱴᱷᱟᱹᱭ ᱜᱮᱭᱟ᱾ ᱮ ᱚᱱᱟ ᱯᱤᱛᱷᱟᱹ ᱦᱚᱸ ᱛᱚ ᱮᱸ ᱯᱤᱴᱷᱟ ᱦᱚᱸ ᱫᱚᱢᱮ ᱥᱤᱵᱤᱞ ᱜᱚᱫ
ᱦᱚᱭ ᱦᱚᱭ᱾
ᱟᱹᱵᱤᱱ ᱵᱤᱱ ᱡᱚᱢ ᱵᱟᱲᱟ ᱟᱠᱟᱫᱟ ᱥᱮ ᱵᱟᱝ ᱛᱟ ᱚᱱᱟ ᱞᱮᱴᱚ ᱠᱮᱴᱚ ᱠᱚ ᱚᱱᱟ ᱠᱚ ᱡᱟᱦᱟᱸ ᱠᱩᱧ ᱢᱮᱱ ᱵᱟᱲᱟ ᱠᱮᱫᱟ?
ᱦᱳᱭ ᱡᱚᱢ ᱵᱟᱲᱟ ᱟᱠᱟᱫ ᱜᱮᱭᱟᱞᱤᱧ᱾
ᱚᱸᱻ
ᱱᱤᱭᱟᱹ ᱥᱤᱡᱤᱱ ᱫᱚ ᱟᱞᱮ ᱛᱤᱱ ᱛᱤᱱᱟᱹᱜ ᱫᱤᱱᱻ ᱠᱚ ᱚᱢᱩᱱ ᱵᱟᱲᱟᱜᱼᱟ ᱩᱱᱟᱹᱜ ᱫᱤᱱ ᱫᱚ ᱚᱱᱟ ᱠᱚᱜᱮᱞᱮ ᱩᱛᱩ ᱵᱟᱲᱟᱭᱟ᱾
ᱦᱚᱸ ᱟᱫᱚ ᱚᱱᱟ ᱦᱚᱸᱛᱚ ᱱᱤᱭᱟᱹ ᱥᱤᱡᱤᱱ ᱨᱮᱜᱮ ᱧᱟᱢᱚᱜ ᱟ ᱥᱮ ᱟᱨ ᱱ ᱥᱤᱡᱤᱱ ᱱᱚᱣᱟ ᱯᱟᱨᱚᱢ ᱞᱮᱠᱷᱟᱡ ᱫᱚ ᱟᱫᱚ ᱵᱟᱝ ᱧᱟᱯᱟᱢᱚᱜᱼᱟ ᱦᱳᱭᱥᱮ᱾
ᱦᱳᱭ ᱦᱳᱭ᱾
ᱦᱚᱜᱚ ᱦᱮᱸ᱾ ᱛᱟᱦᱞᱮ ᱜᱚᱝᱠᱮ ᱚᱱᱠᱟ ᱮᱸ ᱟᱵᱤᱱ ᱫᱚ ᱛᱟᱦᱚᱞᱮ ᱥᱮᱸᱫᱽᱨᱟ ᱠᱚᱦᱚᱸ ᱵᱤᱱ ᱪᱟᱞᱟᱜ ᱵᱟᱲᱟᱜ ᱜᱮᱭᱟ ᱥᱮ ᱵᱟᱝ?
ᱦᱩᱸ ᱥᱮᱸᱫᱽᱨᱟ ᱫᱚ ᱱᱮᱛᱟᱨ ᱫᱚ ᱵᱟᱝ ᱩᱱᱫᱤᱱ ᱚᱱᱟ ᱥᱤᱛᱩᱝ ᱫᱤᱱ ᱠᱩᱜᱮ ᱠᱚᱢ ᱥᱚᱢ ᱞᱮ ᱥᱮᱱ ᱵᱟᱲᱟᱜ ᱛᱟᱦᱮᱸᱜᱼᱟ ᱯᱟᱹᱦᱤᱞ ᱞᱮᱠᱟ ᱫᱚ ᱚᱱᱠᱟ ᱫᱤᱱ ᱫᱚ ᱵᱟᱝ-ᱟ ᱡᱟᱦᱟᱸ ᱛᱤᱥ ᱠᱚᱨᱮ᱾
ᱛᱟᱦᱞᱮ ᱜᱚᱝᱠᱮ ᱵᱮᱱ ᱢᱮᱱ ᱠᱮᱫᱟ ᱵᱤᱨ ᱵᱩᱨᱩ ᱠᱚ ᱢᱮᱱᱟᱜ ᱟᱠᱟᱫᱟ ᱛᱟᱦᱞᱮ ᱜᱚᱝᱠᱮ ᱟᱵᱮᱱ ᱥᱮᱫ ᱫᱚ ᱩᱱᱠᱩ ᱤᱭᱟᱹ ᱱᱩᱠᱩ ᱵᱟᱱᱟ ᱠᱚ ᱡᱮᱢᱚᱱ, ᱦᱟᱹᱛᱤ ᱠᱚ ᱩᱱᱠᱩ ᱠᱚᱫᱚ ᱧᱮᱧᱟᱢ ᱵᱟᱲᱟᱜ ᱜᱮᱭᱟ ᱠᱚ ᱥᱮ ᱵᱟᱝ?
ᱵᱟᱱᱟ ᱠᱚᱫᱚ ᱱᱤᱛᱚᱜ ᱫᱚ ᱵᱟᱠᱚ ᱧᱮᱞᱚᱜ ᱠᱟᱱᱟ ᱠᱷᱟᱹᱞᱤ ᱩᱱᱠᱩ ᱦᱟᱹᱛ ᱛᱤ ᱠᱚᱜᱮ ᱡᱟᱦᱟᱸ ᱛᱤᱥ ᱠᱚᱨᱮ ᱠᱚ ᱯᱟᱨᱚᱢ ᱦᱤᱡᱩᱜ ᱜᱮᱭᱟ᱾
ᱚᱸ ᱛᱟᱦᱚᱞᱮ ᱜᱚᱝᱠᱮ ᱚᱱᱠᱟ ᱵᱤᱨ-ᱵᱩᱨᱩ ᱥᱟᱭᱤᱴ ᱠᱚᱨᱮ ᱡᱟᱦᱟᱸ ᱠᱷᱮᱛ ᱠᱚ ᱢᱮᱱᱟᱜ ᱠᱟᱜ ᱛᱟᱯᱮᱭᱟ ᱵᱟᱹᱫᱽ ᱠᱚ ᱛᱚ ᱚᱱᱟ ᱠᱚᱨᱮ ᱫᱚ ᱟᱸᱜ ᱠᱟᱹᱴᱤᱡ ᱛᱚᱠᱚ ᱤᱭᱟᱹᱭ ᱛᱟᱯᱮ ᱜᱮᱭᱟ ᱢᱟᱱᱮ ᱚᱱᱟ ᱦᱩᱲᱩ ᱠᱚ ᱡᱩᱫᱤ ᱯᱮ ᱨᱚᱦᱚᱭ ᱜᱮᱭᱟ ᱚᱱᱟ ᱠᱚᱫᱚ ᱠᱚ ᱢᱟᱸᱰᱟᱭ ᱛᱟᱯᱮ ᱜᱮᱭᱟ ᱛᱚ᱾
ᱦᱮᱸ ᱦᱮᱸ ᱢᱟᱸᱰᱟ ᱤᱫᱤᱭᱟᱠᱚ, ᱡᱚᱢ ᱤᱫᱤᱭᱟᱠᱚ᱾
ᱦᱳᱭ ᱚᱸ ᱚᱱᱟ ᱦᱚᱸ ᱱᱟᱯᱟᱭ ᱜᱮ ᱠᱟᱱᱟ᱾
ᱟᱯᱮ ᱥᱮᱫ ᱜᱮ ᱟᱫᱚ ᱚᱠᱟᱞᱮᱠᱟ ᱦᱟᱸᱜ? ᱟᱸᱠᱟ ᱜᱮᱭᱟ ᱟᱯᱮ ᱥᱮᱫ ᱢᱟ᱾
ᱦᱮᱸ ᱟᱞᱮ ᱥᱮᱫ ᱢᱟ ᱯᱷᱟᱠᱟ ᱜᱮ ᱟᱞᱮ ᱥᱮᱫ ᱢᱟ ᱚᱱᱠᱟ ᱡᱤᱵᱽ ᱡᱤᱭᱟᱹᱞᱤ ᱠᱚ ᱵᱚᱞᱛᱮ ᱜᱮᱞᱮ ᱵᱤᱨ ᱨᱮᱱ ᱠᱚᱫᱚ ᱵᱟᱠᱚ ᱧᱮᱧᱟᱢ ᱵᱟᱲᱟᱜ ᱜᱮᱭᱟ᱾ ᱛᱚ ᱚᱲᱟᱜ ᱠᱚᱨᱮᱱ ᱡᱟᱦᱟᱸ ᱜᱮᱞᱮ ᱟᱹᱥᱩᱞ ᱵᱟᱲᱟ ᱟᱠᱟᱜ ᱠᱚᱣᱟ ᱡᱤᱵ ᱡᱤᱭᱟᱹᱞᱤ ᱠᱚ ᱩᱱᱠᱩ ᱠᱚᱫᱚ ᱢᱮᱱᱟᱜ ᱟᱠᱟᱫ ᱠᱚᱣᱟ ᱩᱱᱠᱩ ᱠᱚᱜᱮ ᱴᱟᱹᱰᱤ ᱠᱚᱨᱮᱞᱮ ᱤᱫᱤ ᱵᱟᱲᱟ ᱠᱚᱣᱟ ᱚᱱᱟ ᱟᱸ ᱟᱹᱛᱤᱧ ᱵᱟᱲᱟ ᱠᱚᱫᱚ᱾
ᱚᱸ ᱟᱯᱮ ᱥᱮᱫ ᱦᱚᱸ ᱯᱚᱨᱚᱵᱽ ᱠᱚᱫᱚ ᱢᱟᱱᱮ ᱡᱷᱚᱛᱚ ᱠᱤᱪᱷᱩᱜᱮ ᱦᱩᱭᱩᱜ ᱜᱮᱭᱟ?
ᱦᱳᱭ ᱜᱚᱝᱠᱮ ᱯᱚᱨᱚᱵ ᱵᱚᱞᱛᱮ ᱜᱮᱞᱮ ᱦᱮᱸ ᱱᱚᱛᱮ ᱡᱮᱢᱚᱱ ᱵᱤᱱ ᱥᱟᱵ ᱠᱟᱜᱼᱟ ᱵᱟᱦᱟ, ᱥᱚᱨᱦᱟᱭ ᱛᱟᱯᱚᱨ ᱵᱤᱱ ᱚᱱᱟ ᱠᱟᱨᱟᱢ ᱠᱚᱫᱚ ᱵᱟᱝ ᱦᱩᱭ ᱵᱟᱲᱟᱜᱼᱟ, ᱫᱟᱸᱥᱟᱭ ᱫᱟᱸᱥᱟᱭ ᱠᱚᱦᱚᱸ ᱚᱱᱟ ᱠᱚᱦᱚᱸ ᱵᱟᱝ ᱦᱩᱭᱩᱜᱼᱟ, ᱮᱨᱯᱚᱨᱮ ᱡᱟᱦᱟᱸ ᱚᱱᱟ ᱵᱟᱦᱟ ᱵᱚᱱ ᱢᱮᱛᱟᱜ ᱠᱟᱱᱟ, ᱵᱟᱦᱟ ᱡᱟᱞᱮ ᱨᱮᱫᱚ ᱟᱞᱮ ᱴᱷᱮᱡ ᱟᱞᱮ ᱱᱚᱛᱮ ᱨᱮᱫᱚ ᱫᱚᱢᱮ ᱤᱭᱟᱹ ᱠᱚᱠᱚ ᱫᱚᱦᱚᱭ ᱜᱮᱭᱟ ᱚᱱᱟ ᱡᱟᱦᱟᱸ ᱵᱚᱱ ᱢᱮᱛᱟᱜ ᱠᱟᱱᱟ ᱯᱳᱜᱨᱟᱢ ᱠᱚ᱾
ᱚ ᱦᱚᱸ᱾
ᱦᱳᱭ ᱚᱱᱟ ᱡᱟᱞᱮ ᱢᱟᱦᱟ ᱨᱮᱫᱚ᱾
ᱦᱩᱸ᱾ ᱦᱳᱭ ᱜᱚᱢᱠᱮ ᱟᱯᱮ ᱥᱮᱱ ᱫᱚ, ᱦᱮᱸ ᱢᱟ ᱞᱟᱹᱭ ᱵᱤᱱ᱾
ᱫᱚ ᱚᱝᱠᱟ ᱦᱟᱱᱟ ᱱᱟᱶᱟ ᱯᱨᱳᱜᱨᱟᱢ ᱫᱚ ᱵᱟᱠᱚ ᱫᱚᱦᱚᱭᱟ ᱚᱱᱮ ᱵᱟᱦᱟ ᱮᱱᱮᱡ ᱠᱚᱨᱮ ᱢᱟᱜ ᱢᱚᱬᱮ ᱮᱱᱮᱡ ᱮᱱᱮᱡ ᱠᱚ ᱫᱚᱦᱚᱭᱟ ᱚᱱᱟ ᱡᱟᱦᱮᱨ ᱨᱮᱜᱮ ᱴᱟᱢᱟᱠ ᱛᱩᱢᱫᱟᱜ ᱟᱛᱮᱜ ᱠᱚ ᱡᱚᱛᱚ ᱦᱚᱲ ᱟ ᱵᱚᱸᱜᱟ ᱠᱟᱛᱮ ᱥᱟᱯᱟᱵ ᱡᱟᱦᱟᱸ ᱦᱚᱨᱚᱜ ᱵᱟᱸᱫᱮ ᱠᱚ ᱦᱟᱸᱜ ᱚᱱᱠᱟ ᱥᱟᱡᱟᱣ ᱠᱟᱛᱮᱫ ᱜᱮ ᱟᱸ ᱵᱚᱸᱜᱟ ᱵᱩᱨᱩ ᱥᱚᱢᱚᱭ ᱜᱮᱠᱚ ᱮᱱᱮᱡᱼᱟ᱾
ᱚ᱾
ᱦᱳᱭ᱾ ᱟ ᱱᱤᱛᱚᱜ ᱢᱟ ᱱᱚᱛᱮ ᱢᱟ ᱟᱞᱮ ᱫᱚ ᱤᱭᱟᱹ ᱠᱚᱫᱚ ᱰᱤᱡᱮ ᱵᱚᱠᱥ ᱠᱚᱫᱚ ᱚᱱᱟᱢᱟᱠᱚ ᱵᱚᱱᱫᱚ ᱠᱟᱜᱼᱟ᱾
ᱦᱳᱭ ᱦᱳᱭ ᱦᱳᱭ᱾
ᱦᱩᱸ ᱴᱟᱢᱟᱠ ᱛᱩᱢᱫᱟᱜ ᱠᱚᱜᱮ ᱱᱤᱛᱚᱜ ᱠᱚ ᱪᱟᱹᱞᱩ ᱠᱟᱜᱼᱟ᱾ ᱵᱟᱹᱭ ᱵᱟᱹᱭᱛᱮ ᱟᱫᱚᱜ ᱠᱟᱱ ᱛᱟᱵᱚᱱᱟ ᱛᱚ᱾
ᱦᱳᱭ ᱦᱳᱭ ᱚᱱᱟ ᱠᱚᱦᱚᱸ ᱫᱚᱦᱚ ᱜᱮ ᱞᱟᱹᱠᱛᱤᱭᱟᱱ ᱠᱟᱱ ᱜᱮᱭᱟ ᱞᱟᱹᱠᱛᱤᱭᱟᱱ ᱡᱤᱱᱤᱥ ᱠᱟᱱ ᱜᱮᱛᱟᱵᱚᱱᱟ ᱥᱮ?
ᱦᱩᱸ᱾
ᱟᱨ ᱚᱱᱟ ᱠᱚᱦᱚᱸ ᱡᱩᱫᱤ ᱵᱟᱵᱚᱱ ᱫᱚᱦᱚᱭᱟ ᱛᱟᱨᱯᱚᱨ ᱦᱟᱸᱜ ᱦᱟᱯᱮᱱ ᱫᱤᱱᱨᱮ ᱟᱨᱦᱚ ᱡᱟᱦᱟᱸᱭ ᱟᱵᱚᱨᱮᱱ ᱮᱸᱜ ᱢᱟᱹᱭ ᱵᱟᱹᱵᱩ ᱛᱟᱠᱚ ᱠᱚ ᱦᱟᱨᱟ ᱵᱩᱨᱩᱜᱼᱟ ᱛᱟᱦᱚᱞᱮ ᱩᱱᱠᱩ ᱦᱚᱸᱛᱚ ᱚ ᱡᱟᱦᱟᱸ ᱠᱚ ᱟᱵᱚᱣᱟᱜ ᱤᱭᱟᱹ ᱟᱹᱨᱤᱪᱟᱹᱞᱤ ᱨᱮ ᱢᱮᱱᱟᱜ ᱠᱟᱜ ᱛᱟᱵᱚᱱᱟ ᱚᱱᱟ ᱠᱚᱦᱚᱸ ᱛᱚ ᱛᱚᱠᱷᱚᱱ ᱫᱚ ᱩᱱᱠᱩ ᱦᱚᱸᱛᱚ ᱵᱟᱠᱚ ᱧᱮᱞᱧᱟᱢ ᱫᱟᱲᱮᱭᱟᱜᱼᱟ ᱥᱮ?
ᱦᱳᱭ ᱦᱳᱭ᱾
ᱟᱯᱮ ᱥᱮᱫ ᱫᱚ ᱱᱤᱛᱚᱜ ᱦᱚᱸ ᱪᱟᱹᱞᱩᱜ ᱠᱟᱱ ᱜᱮᱭᱟ ᱥᱮ ᱚᱱᱟ ᱠᱚᱫᱚ ᱠᱚ ᱵᱚᱱᱫᱚ ᱠᱟᱜᱼᱟ? ᱪᱮᱫ ᱞᱮᱠᱟ ᱫᱚᱝ ᱞᱟᱜᱽᱮ ᱮᱱᱮᱡ ᱵᱟᱯᱞᱟ ᱠᱚᱨᱮ ᱫᱚ ᱴᱟᱢᱟᱠ ᱛᱩᱢᱫᱟᱜ ᱜᱮᱯᱮ ᱵᱮᱵᱚᱦᱟᱨᱮᱜᱼᱟ ᱥᱮ ᱟᱨ ᱱᱚᱝᱠᱟ ᱰᱤᱡᱮ ᱵᱚᱠᱥ ᱜᱮ?
ᱵᱟᱝ ᱜᱚᱝᱠᱮ ᱟᱹᱞᱤᱧ ᱥᱮᱫ ᱡᱩᱫᱤ ᱵᱤᱱ ᱧᱮᱞᱟ ᱛᱚ ᱱᱚᱛᱮ ᱫᱚ ᱚᱱᱠᱟ ᱢᱮᱱᱞᱮᱞᱱᱠᱷᱟᱱ ᱫᱚ ᱮᱜ ᱡᱟᱦᱟᱸ ᱠᱚ ᱢᱮᱛᱟᱜ ᱠᱟᱱᱟ ᱰᱤᱡᱮ ᱵᱚᱠᱥ ᱚᱱᱟ ᱵᱚᱠᱥ ᱠᱚᱫᱚ ᱱᱮᱛᱟᱨ ᱫᱚ ᱠᱟᱹᱴᱤᱡ ᱠᱚ ᱠᱚᱢ ᱧᱚᱜ ᱠᱟᱫᱟ ᱛᱟᱯᱚᱨ ᱩᱱᱠᱩ ᱡᱟᱦᱟᱸᱭ ᱵᱚᱱ ᱢᱮ ᱢᱮᱛᱟ ᱠᱚ ᱠᱟᱱᱟ ᱚᱝᱠᱟ ᱢᱟᱱᱮ ᱟᱛᱳ ᱠᱚᱨᱮᱱ ᱚᱝᱠᱟ ᱢᱟᱱᱮ ᱜᱨᱩᱯ ᱠᱟᱛᱮ ᱱᱮᱛᱟᱨ ᱢᱟ ᱚᱱᱮ ᱡᱟᱦᱟᱸ ᱠᱚ ᱚᱱᱮ ᱵᱮᱱᱰ ᱯᱟᱨᱴᱤ ᱞᱮ ᱠᱷᱟᱱ ᱩᱱᱠᱩ ᱫᱤᱠᱩ ᱪᱮᱫ ᱞᱮᱠᱟ ᱠᱚ ᱵᱟᱠᱚ ᱵᱮᱱᱰ ᱵᱟᱲᱟᱭᱟ,